ᱚ ᱡᱚᱦᱟᱨ ᱜᱮ, ᱪᱮᱫ ᱞᱮᱠᱟ ᱱᱟᱯᱟᱭ ᱵᱟᱲᱟ ᱜᱮ ᱢᱮᱱᱟᱜ ᱵᱮᱱᱟ?
ᱦᱮᱸ, ᱱᱟᱯᱟᱭ ᱵᱟᱲᱟ ᱜᱮ ᱢᱮᱱᱟᱜ ᱞᱤᱧᱟ ᱟᱹᱞᱤᱧ ᱫᱚ, ᱟᱵᱮᱱ ᱜᱮ ᱞᱟᱹᱭᱵᱮᱱ ᱪᱮᱫ ᱞᱮᱠᱟ ᱢᱮᱱᱟᱜ ᱵᱮᱱᱟ?
ᱛᱚ ᱟᱹᱞᱤᱧ ᱦᱚᱸ ᱱᱟᱯᱟᱭ ᱵᱟᱲᱟᱜᱤ ᱪᱟᱸᱫᱚ ᱟᱹᱥᱤᱥ ᱛᱮ, ᱱᱤᱛ ᱦᱟᱹᱵᱤᱡ ᱛᱮᱫᱚ ᱥᱟᱱᱟᱢ ᱢᱚᱸᱡᱽ ᱵᱟᱲᱟᱜ ᱜᱮ᱾
ᱦᱩᱸ᱾
ᱟᱨ ᱛᱚᱵᱮ ᱵᱟᱥᱠᱮᱭᱟᱜ ᱠᱚ ᱡᱚᱢ ᱵᱟᱲᱟ ᱦᱩᱭᱱᱟ ᱥᱮ ᱟᱹᱣᱨᱤᱭᱟᱜ-ᱟ?
ᱟᱹᱣᱨᱤ ᱱᱚᱜᱼᱚᱭ ᱡᱚᱢ ᱦᱚᱸ ᱟᱹᱣᱨᱤ ᱦᱩᱭᱩᱜᱼᱟ ᱦᱟᱸᱜ ᱱᱤᱛᱜᱮ ᱱᱚᱜᱼᱚᱭ, ᱡᱚᱢ ᱦᱩᱭᱩᱜ ᱞᱟᱹᱜᱤᱫ, ᱟᱫᱚ ᱟᱵᱮᱜᱤ ᱞᱟᱹᱭᱢᱮ ᱪᱮᱫ ᱵᱮᱱ ᱪᱤᱠᱟ ᱵᱟᱲᱟᱭᱮᱫᱟ ᱱᱤᱛᱚᱜ ᱫᱚ?
ᱚᱸ ᱦᱮᱸ ᱱᱤᱛᱚᱜ ᱜᱮ ᱡᱚᱢ ᱦᱩᱭᱱᱟ ᱟᱨ ᱡᱚᱢ ᱵᱟᱲᱟ ᱠᱟᱛᱮᱜ ᱱᱤᱛᱚᱜ ᱜᱮ ᱡᱤᱨᱟᱹᱣ ᱵᱟᱲᱟ ᱦᱩᱭ ᱟᱠᱟᱱᱟ᱾ ᱚ ᱦᱩᱸ ᱟᱫᱚ ᱚᱱᱟᱜᱮ, ᱱᱤᱛᱚᱜ ᱯᱷᱨᱤ ᱴᱟᱭᱤᱢ ᱢᱮᱱᱟᱜ ᱛᱮ ᱢᱟ ᱱᱚᱣᱟ ᱢᱤᱫ ᱫᱚᱢ ᱦᱟ, ᱯᱷᱳᱱ ᱢᱤᱫ ᱫᱷᱚᱢ ᱠᱟᱱᱮᱠᱥᱴ ᱞᱮᱜᱮ, ᱟᱫᱚ ᱟᱵᱮᱱ ᱥᱟᱞᱟᱜ ᱜᱮ ᱱᱚᱜ-ᱚᱭ ᱠᱟᱛᱷᱟ ᱦᱩᱭᱩᱜ ᱠᱟᱱᱟ᱾
ᱦᱳᱭ, ᱛᱤᱦᱤᱧ ᱫᱚ ᱟᱹᱣᱨᱤ ᱵᱮᱱ ᱜᱚᱞᱯᱷᱚᱭᱟ ᱚᱠᱚᱭ ᱥᱚᱸᱜᱮᱜ ᱦᱚᱸ?
ᱟᱣ ᱵᱟ ᱜᱚᱞᱯᱚ ᱜᱤ ᱦᱟ ᱜᱚᱞᱯ ᱜᱚ ᱠᱟᱜ ᱜᱮᱭᱟᱞᱤᱧ ᱛᱮᱦᱮᱧ ᱟᱹᱰᱤ ᱟᱸᱴᱤ ᱞᱤᱧ ᱜᱚᱞᱵᱚᱠᱟᱜ-ᱟ ᱥᱮᱛᱟᱜ ᱠᱷᱚᱡ ᱞᱤᱧ ᱜᱚᱞᱯᱷᱚᱭᱮᱫ ᱛᱮᱜᱮ ᱢᱮᱱᱟᱜ ᱞᱮᱤᱧᱟᱹ᱾
ᱦᱟᱦᱟ ᱟᱫᱚ ᱩᱱᱤ ᱛᱤᱦᱤᱧ, ᱟᱫᱚ ᱪᱮᱫ ᱠᱚ ᱢᱮᱱᱟ ᱛᱤᱦᱤᱧ ᱫᱷᱟᱹᱨᱤᱜ ᱟᱵᱮᱱ ᱫᱚ ᱠᱚᱞ ᱫᱚ ᱟᱹᱣᱨᱤᱵᱮᱱ ᱧᱟᱢᱟ ᱵᱚᱞᱮ ᱵᱟᱵᱮᱱ ᱠᱚᱞ ᱠᱟᱜ ᱠᱚᱣᱟ ᱮᱴᱟᱜ ᱦᱚᱲ ᱫᱚ ᱦᱟᱝ ᱟᱹᱣᱨᱤᱵᱮᱱ ᱧᱟᱢᱚᱜ-ᱟ ᱚᱱᱟ ᱫᱚ?
ᱟᱹᱣᱨᱤ ᱵᱟᱞᱤᱧ ᱧᱟᱢᱟ ᱢᱮᱱᱠᱷᱟᱱ ᱞᱤᱧ ᱮᱴᱮᱱ ᱠᱟᱜᱼᱟ ᱢᱟᱱᱮ ᱨᱤᱥᱤᱵᱷ ᱠᱚᱞ ᱟᱹᱰᱤ ᱟᱸᱴ ᱞᱤᱧ ᱮᱴᱮᱱ ᱠᱟᱜᱼᱟ᱾ ᱟᱫᱚᱠ ᱪᱮᱠᱟ ᱦᱟᱸᱜ ᱠᱮᱱᱥᱮᱞᱚᱜᱼᱟ ᱥᱮ ᱪᱤᱠᱟᱹᱜ-ᱟ ᱦᱟᱸᱜ?
ᱵᱟᱝ ᱠᱮᱱᱥᱮᱞ ᱫᱚ ᱵᱟᱝ ᱠᱮᱱᱥᱤᱮᱞᱚᱜᱼᱟ ᱚᱱᱟ ᱨᱮᱭᱟᱜ ᱞᱤᱢᱤᱴ ᱢᱮᱱᱟᱜᱼᱟ ᱯᱷᱤᱨ ᱛᱟᱭᱚᱢ ᱛᱚ ᱡᱚᱠᱷᱚᱱ ᱵᱮᱱ ᱧᱟᱢᱟ ᱟᱵᱮᱱ ᱦᱚᱸ᱾ ᱟᱫᱚ ᱛᱚᱠᱷᱚᱱ ᱦᱟᱸᱜ ᱵᱟᱵᱮᱱ ᱤᱭᱟᱹ ᱫᱟᱲᱮᱭᱟᱜᱼᱟ ᱵᱟᱵᱮᱱ ᱨᱤᱥᱤᱵ ᱫᱟᱲᱮᱭᱟᱜᱼᱟ ᱠᱷᱟᱹᱞᱤ ᱛᱟᱭᱚᱢ ᱛᱮᱫᱚ ᱦᱟᱸᱜ ᱠᱚᱞ ᱜᱮ ᱦᱩᱭᱩᱜ ᱛᱟᱵᱮᱱᱟ᱾
ᱚ ᱦᱮᱸ ᱛᱚᱠᱷᱚᱱ ᱦᱟᱸᱜ ᱠᱚᱞ ᱠᱚᱣᱟᱞᱤᱧ ᱦᱟᱸᱜ ᱛᱟᱦᱚᱞᱮ ᱦᱟᱸᱜ, ᱟᱫᱚ ᱚᱱᱟ ᱡᱟᱦᱟᱸ ᱮᱱᱛᱮᱫ ᱚᱱᱟ ᱤᱭᱟᱹ ᱨᱮᱞᱤᱧ ᱧᱮᱞ ᱞᱮᱫᱼᱟ ᱴᱨᱮᱱᱤᱝ ᱵᱷᱤᱰᱤᱭᱳ ᱨᱮ ᱚᱱᱟ ᱨᱮᱫᱚ ᱢᱚᱬᱮ ᱜᱚᱴᱮᱜ ᱠᱚ ᱢᱮᱱᱮᱜ ᱠᱟᱱᱟ ᱠᱤ ᱟᱵᱮᱱ ᱫᱚ ᱢᱚᱬᱮ ᱜᱚᱴᱮᱜ ᱜᱮᱵᱮᱱ ᱨᱤᱥᱤᱵᱷ ᱫᱟᱲᱮᱭᱟᱜᱼᱟ ᱢᱤᱫᱴᱮᱱ ᱱᱚᱢᱵᱚᱨ ᱛᱮᱫᱚ᱾
ᱦᱮᱸ ᱢᱤᱫᱴᱮᱡ ᱱᱟᱢᱵᱟᱨ ᱛᱮᱫᱚ ᱢᱚᱬᱮ ᱜᱚᱴᱮᱡ ᱜᱮ ᱦᱮᱸ ᱟᱨ ᱤᱭᱟᱹ ᱱᱟᱢᱵᱟᱨ ᱛᱮᱫᱚ ᱦᱟᱸᱜ ᱰᱷᱚᱨ ᱜᱤ᱾
ᱦᱮᱸ ᱢᱟᱞᱴᱤᱯᱟᱞ ᱱᱚᱢᱵᱚᱨ ᱛᱮᱫᱚ ᱦᱟᱸᱜ ᱰᱷᱤᱨ ᱜᱤ ᱦᱮᱸ ᱡᱩᱫᱟᱹ ᱡᱩᱫᱟᱹ᱾
ᱢᱤᱫᱴᱮᱜ ᱱᱟᱢᱵᱟᱨ ᱛᱚᱫᱚ ᱢᱚᱬᱮ ᱜᱚᱴᱮᱡ ᱜᱮ ᱦᱟᱸᱜ᱾ ᱛᱚ ᱟᱞᱟᱝᱟᱜ ᱫᱚ ᱦᱟᱸᱜ ᱛᱤᱱᱟᱹᱜ ᱫᱚᱢ ᱦᱩᱭ ᱠᱟᱱ ᱛᱟᱞᱟᱝᱟ ᱯᱮ ᱫᱷᱚᱢ ᱥᱮ ᱯᱮ ᱫᱷᱚᱢ ᱜᱮ ᱦᱩᱭ, ᱠᱟᱱᱟᱦᱟᱸᱜ ᱯᱟᱥᱮᱡ ᱱᱤᱭᱟᱹ ᱫᱚᱢ ᱟᱞᱳ᱾
ᱦᱮᱸ ᱟᱫᱚ? ᱯᱮ ᱫᱚᱢ ᱦᱩᱭ ᱠᱟᱱᱟ ᱟᱨ ᱵᱟᱨ ᱯᱮ ᱫᱚᱢ ᱦᱩᱭᱩᱜ ᱜᱮᱭᱟ ᱦᱟᱸᱜ ᱚᱱᱟ ᱫᱚ ᱦᱟᱸᱜ ᱥᱤᱢᱤᱛ ᱫᱚ ᱦᱟᱸᱜ ᱵᱟᱹᱱᱩᱜᱼᱟ ᱵᱚᱞᱮ ᱯᱷᱤᱠᱥ ᱫᱚ ᱵᱟᱹᱱᱩᱜᱼᱟ ᱚᱱᱟ ᱫᱚ ᱦᱟᱸᱜ ᱠᱟᱛᱷᱟ ᱫᱚᱢ ᱠᱟᱛᱷᱟ ᱫᱟᱲᱮᱜ ᱜᱮᱭᱟ ᱦᱟᱸᱜ᱾ ᱦᱩᱸ ᱚᱱᱟ ᱫᱚᱠᱩ ᱢᱮᱱ ᱠᱟᱜᱼᱟ ᱵᱚᱞᱮ,
ᱚᱱᱟ ᱫᱚᱠᱚ ᱢᱮᱱ ᱟᱠᱟᱜ ᱜᱮᱭᱟ ᱟᱨ ᱛᱚᱵᱮ ᱟᱯᱮ ᱥᱮᱱᱟᱜ ᱪᱟᱥᱵᱟᱥ, ᱠᱳ ᱪᱮᱫ ᱞᱮᱠᱟ ᱦᱩᱭᱩᱜ ᱠᱟᱱᱟ ᱱᱤᱛᱚᱜ ᱫᱟᱜᱽ ᱡᱟᱹᱲᱤ ᱠᱚ᱾
ᱦᱩᱸ ᱫᱟᱜᱽ ᱡᱟᱹᱲᱤ ᱠᱚᱫᱚ ᱴᱷᱤᱠ ᱜᱤ ᱢᱚᱴᱟᱢᱩᱴᱤ ᱯᱷᱤᱞᱦᱟᱞ ᱫᱚ᱾ ᱛᱚᱵᱮ ᱢᱤᱫᱴᱮᱱ ᱴᱚᱯᱤᱠ ᱱᱤᱭᱮᱞᱟᱝ ᱜᱟᱞᱢᱟᱨᱟᱣᱮᱱ ᱵᱟᱛᱨᱟᱣ ᱠᱚᱜᱼᱟ ᱛᱷᱚᱲᱟ ᱜᱟᱱ ᱢᱟᱱᱮ ᱢᱤᱫᱴᱮᱱ᱾ ᱵᱷᱮᱜᱟᱨ ᱵᱟᱞᱟ ᱴᱚᱯᱤᱠ ᱡᱮᱥᱮᱠᱤ ᱢᱟᱱᱮ ᱫᱚᱥ ᱢᱤᱱᱤᱴ ᱦᱚᱸ ᱡᱮᱢᱚᱱ ᱦᱩᱭᱩᱜ ᱵᱚᱞᱮ, ᱛᱚ ᱟᱹᱞᱤᱧ ᱥᱮᱫ ᱠᱷᱚᱱ ᱠᱩᱠᱞᱤ ᱞᱤᱧ ᱢᱮᱱᱫᱟ ᱵᱚᱞᱮ? ᱦᱮᱸ, ᱱᱚᱣᱟ ᱡᱟᱦᱟᱸ ᱱᱤᱛᱚᱜ ᱮ ᱟᱭ ᱟᱨᱴᱤᱯᱷᱮᱥᱤᱭᱟᱞ ᱤᱱᱴᱮᱞᱤᱡᱮᱱᱴ ᱛᱮ ᱡᱚᱠᱷᱚᱱ ᱱᱤᱛᱚᱜ ᱠᱚ, ᱢᱟᱱᱮ ᱠᱚ ᱦᱤᱡᱩᱜ ᱠᱟᱱᱟ ᱥᱮ ᱱᱤᱛᱚᱜ ᱠᱳᱢᱯᱟᱱᱤ ᱱᱤᱛᱚᱜ ᱟᱭᱢᱟ ᱠᱤᱪᱷᱩ ᱟᱨᱴᱤ, ᱚᱯᱷᱤᱥᱟᱞ ᱤᱱᱴᱤᱞᱤᱡᱮᱱᱰ ᱮ ᱵᱮᱱᱟᱣᱮᱫ ᱠᱚᱣᱟ, ᱱᱚᱣᱟ ᱮᱭᱟᱭ ᱦᱮᱡ ᱠᱟᱛᱮᱜ ᱢᱟᱱᱮ ᱟᱵᱚ ᱠᱚᱣᱟᱜ ᱠᱟᱢ, ᱪᱮᱫ ᱞᱮᱠᱟ ᱵᱮᱱ ᱧᱮᱞ ᱮᱫᱟ ᱱᱚᱣᱟ ᱠᱚ ᱟᱥᱟᱱᱚᱜ ᱠᱟᱱᱟ ᱥᱮ ᱢᱟᱱᱮ ᱮᱭᱟᱭ ᱦᱮᱡ ᱠᱟᱛᱮ ᱢᱟᱱᱮ ᱟᱵᱚᱣᱟᱜ, ᱢᱟᱱᱮ ᱠᱷᱟᱛᱨᱟ ᱦᱩᱭ ᱫᱟᱲᱮᱭᱟᱜᱼᱟ ᱟᱵᱚᱣᱟᱜ ᱤᱭᱟᱹ ᱞᱟᱹᱜᱤᱫ ᱛᱮ?
ᱦᱩᱸ ᱟᱹᱰᱤ ᱢᱚᱸᱡᱽ ᱠᱩᱠᱞᱤᱢ ᱫᱚᱦᱚ ᱠᱮᱫᱟ ᱟᱹᱞᱤᱧ ᱪᱮᱛᱟᱱ ᱨᱮ ᱟᱨ ᱟᱹᱞᱤᱧ ᱦᱚᱸ ᱱᱚᱣᱟ ᱨᱮᱭᱟᱜ, ᱛᱮᱞᱟ ᱱᱚᱝᱠᱟᱛᱮ ᱮᱢ ᱞᱟᱹᱜᱤᱫ ᱞᱤᱧ ᱠᱩᱨᱩᱢᱩᱴᱩᱭᱟ ᱡᱮ ᱟᱵᱚᱣᱟᱜ ᱡᱚᱠᱷᱚᱱ ᱱᱚᱣᱟ ᱮ ᱟᱭ ᱦᱤᱡᱩᱜ ᱠᱟᱱᱟ᱾ ᱛᱚ ᱢᱚᱸᱡᱽ ᱞᱮᱠᱟᱛᱮ ᱡᱚᱠᱷᱚᱱᱮᱢ ᱤᱭᱩᱡᱟ ᱥᱮᱢ ᱠᱟᱹᱢᱤᱭᱟ ᱱᱚᱣᱟ ᱫᱚ ᱪᱟᱞᱟᱣ ᱵᱟᱱᱟᱣᱟ᱾
ᱦᱩᱸ,
ᱛᱚ ᱟᱹᱰᱤ ᱢᱚᱡᱽ ᱜᱮᱭᱟ ᱟᱨ, ᱢᱚᱡᱽ ᱞᱮᱠᱟᱛᱮ ᱡᱚᱠᱷᱚᱱ ᱵᱟᱢ ᱪᱟᱞᱟᱣ ᱵᱟᱱᱟᱣᱟ ᱛᱚ ᱱᱚᱣᱟ ᱫᱚ ᱢᱤᱫ ᱥᱮᱠᱚᱢ ᱢᱮᱱ ᱞᱮᱠᱷᱟᱡ ᱫᱚ᱾ ᱟᱹᱰᱤ ᱰᱮᱧᱡᱟᱨ ᱦᱚᱸᱢ ᱢᱮᱛᱟᱣᱟᱜ ᱠᱮᱭᱟ᱾ ᱪᱮᱫᱟᱜ ᱮᱱᱛᱮᱫ ᱡᱩᱫᱤ ᱩᱱᱤ ᱮ ᱟᱭ ᱮ ᱢᱮᱱᱟ ᱡᱮ ᱡᱚᱛᱚ ᱦᱚᱲᱟᱜ ᱚᱱᱟ ᱛᱤᱱᱟᱹᱜ, ᱯᱟᱨᱥᱚᱱᱟᱞ ᱰᱤᱴᱮᱞ ᱠᱚᱦᱚᱸᱭ ᱩᱰᱩᱝ ᱫᱟᱲᱮᱭᱟᱜᱼᱟ᱾ ᱛᱚ ᱚᱱᱮ ᱚᱱᱟ ᱨᱮᱦᱚᱸ ᱢᱤᱫᱴᱮᱡ ᱢᱮᱱ ᱠᱮᱭᱟ ᱵᱚᱞᱮ ᱡᱷᱟᱢᱮᱞᱟ ᱫᱚ ᱥᱮ? ᱠᱷᱟᱛᱨᱟ ᱫᱚ ᱦᱟᱸᱜ᱾ ᱟᱨ ᱠᱷᱟᱡ ᱵᱟᱠᱤ ᱫᱚ ᱦᱟᱸᱜ ᱱᱤᱛ ᱦᱟᱹᱵᱤᱡ ᱫᱚ ᱟᱹᱞᱤᱧ ᱫᱚ ᱢᱚᱡᱽ ᱜᱮᱞᱤᱧ ᱵᱩᱡᱷᱟᱹᱣ ᱟᱠᱟᱜᱼᱟ ᱮᱱᱛᱮᱫ᱾ ᱡᱟᱦᱟᱱᱟᱜ ᱜᱮ ᱠᱩᱠᱞᱤ ᱠᱚ ᱵᱟᱢ ᱵᱟᱲᱟᱭᱟ? ᱛᱚ ᱮ ᱟᱭ ᱠᱩᱞᱤ ᱠᱟᱛᱮ ᱩᱱᱤ ᱟᱢᱮ ᱮᱢ ᱫᱟᱲᱮᱭᱟᱢᱟ ᱛᱚ ᱱᱚᱜᱚ ᱱᱚᱣᱟ ᱜᱮ ᱟᱹᱰᱤ ᱢᱚᱡᱽ ᱞᱤᱧ ᱵᱩᱡᱷᱟᱹᱣ ᱠᱟᱜ-ᱟ᱾ ᱟᱫᱚ ᱟᱵᱮᱱ ᱥᱮᱫ? ᱦᱚᱸ ᱱᱚᱣᱟ ᱞᱤᱧ ᱠᱩᱠᱞᱤ ᱞᱤᱧ ᱫᱚᱦᱚᱭᱮᱫᱟ ᱡᱮ ᱟᱵᱮᱱ ᱱᱚᱣᱟ ᱮ ᱟᱭ ᱠᱟᱛᱮ? ᱪᱮᱫ ᱞᱮᱠᱟ ᱵᱮᱱ ᱵᱩᱡᱷᱟᱹᱣ ᱠᱟᱜᱼᱟ ᱵᱚᱞᱮ ᱱᱤᱛ ᱦᱟᱹᱵᱤᱡ ᱛᱮ?
ᱦᱮᱸ ᱟᱹᱰᱤ ᱢᱚᱡᱽ ᱟᱹᱰᱤ ᱟᱹᱰᱤ ᱥᱟᱨᱦᱟᱣ ᱟᱹᱞᱤᱧ ᱵᱮᱱ ᱠᱩᱞᱤ?
ᱟᱞᱤᱧ ᱴᱷᱮᱡ ᱠᱟᱛᱷᱟ ᱵᱮᱱ ᱫᱚᱦᱚ ᱠᱮᱫᱟ᱾ ᱛᱚ ᱟᱹᱞᱤᱧ ᱦᱚᱸ ᱱᱚᱣᱟ ᱞᱤᱧ ᱢᱮᱱ ᱚᱪᱚᱭᱟ ᱡᱮ ᱮ ᱟᱭ ᱦᱮᱡ ᱠᱟᱛᱮᱜ ᱢᱟᱱᱮ ᱟᱹᱰᱤᱜᱟᱱ, ᱠᱟᱹᱢᱤ ᱵᱚᱞᱮ ᱚᱱᱠᱟ ᱢᱮᱱᱟᱜᱼᱟ ᱡᱮ ᱟᱥᱟᱱ ᱠᱟᱱᱟ᱾ ᱟᱨ ᱟᱹᱰᱤᱜᱟᱱ ᱚᱱᱠᱟ ᱠᱟᱹᱢᱤ ᱢᱮᱱᱟᱜᱼᱟ ᱡᱮ ᱵᱚᱞᱮ? ᱢᱟᱱᱮ ᱟᱥᱟᱱ ᱠᱟᱱ ᱨᱮᱦᱚᱸ ᱟᱹᱰᱤ ᱡᱚᱞᱫᱤ ᱵᱟᱹᱲᱤᱡ ᱦᱚᱸ ᱦᱩᱭᱩᱜ ᱠᱟᱱ ᱜᱮᱭᱟ ᱪᱮᱫᱟᱜ ᱡᱮ ᱟᱵᱮᱱ ᱵᱮᱱ ᱧᱮᱞ ᱫᱟᱲᱮᱭᱟᱜᱼᱟ ᱱᱤᱭᱟᱹ, ᱛᱟᱠ ᱥᱳᱥᱟᱞ ᱢᱤᱰᱤᱭᱟ ᱨᱮ ᱵᱚᱦᱚᱛ ᱥᱟᱨᱟ ᱚᱝᱠᱟ ᱟ ᱜᱤᱫᱽᱨᱟᱹ ᱢᱮᱱᱟᱜ ᱠᱚᱣᱟ ᱥᱮ ᱜᱤᱫᱽᱨᱟᱹ ᱢᱮᱱᱟᱜ ᱵᱚᱱᱟ ᱱᱤᱛᱚᱜ ᱡᱮ ᱥᱳᱥᱟᱞ ᱢᱤᱰᱤᱭᱟ ᱨᱮ ᱟᱵ ᱟᱵᱚ ᱵᱚᱱ, ᱯᱷᱳᱴᱳ ᱵᱚᱱ ᱮᱰᱤᱴ ᱪᱚᱭᱮᱫ ᱠᱟᱱᱟ ᱥᱮ? ᱟᱭᱢᱟ ᱨᱚᱠᱚᱢ ᱯᱷᱳᱴᱳ ᱵᱚᱱ ᱡᱟᱦᱟᱸ ᱞᱮᱠᱟ ᱜᱮᱢ ᱢᱮᱛᱟᱭᱟ ᱚᱱᱠᱟ ᱠᱟᱛᱮᱫ ᱜᱮ ᱵᱮᱱᱟᱣ ᱠᱟᱛᱮᱫ ᱠᱩᱞ ᱟᱢᱟ᱾ ᱟᱫᱚ ᱢᱤᱫᱴᱮᱱ ᱠᱟᱹᱦᱱᱟ ᱠᱟᱹᱦᱤ ᱢᱤᱫᱴᱮᱱ ᱢᱚᱸᱡᱽ ᱡᱤᱱᱤᱥ ᱠᱟᱱ ᱜᱮᱭᱟ ᱞᱮᱠᱤᱱ ᱡᱟᱦᱟᱸᱭ ᱦᱚᱲ ᱡᱩᱫᱤ ᱱᱚᱟᱭ, ᱚᱱᱟ ᱨᱮᱱᱟᱜ ᱮ ᱵᱟᱹᱲᱤᱡᱼ ᱮ ᱢᱚᱱᱮ ᱠᱟᱜᱼᱟ, ᱠᱤ ᱱᱚᱣᱟ ᱡᱩᱫᱤ ᱵᱟᱹᱲᱤᱡ ᱤᱧ ᱤᱭᱩᱡᱟ ᱩᱱᱤ ᱵᱟᱨᱮᱛᱮ ᱛᱚ ᱩᱱᱤ ᱚᱱᱟ ᱡᱤᱱᱤᱥᱮ ᱪᱮᱠᱟ ᱫᱟᱲᱮᱭᱟᱜᱼᱟ᱾ ᱢᱮᱱᱠᱷᱟᱱ ᱱᱚᱣᱟ ᱵᱟᱹᱲᱤᱡ ᱡᱤᱱᱤᱥ ᱡᱟᱦᱟᱸ ᱮᱱᱛᱮᱡ ᱮᱠᱥᱮᱥ ᱡᱟᱦᱟᱸᱭ ᱮᱢᱟᱣᱟᱭ ᱠᱟᱱᱟ ᱠᱚ ᱱᱩᱭ, ᱚᱱᱟ ᱡᱤᱱᱤᱥ ᱢᱟᱱᱮ ᱵᱟᱝ ᱮᱢᱚᱜ ᱫᱚᱨᱠᱟᱨ ᱟᱨ ᱢᱤᱫᱴᱮᱱ ᱠᱟᱛᱷᱟ ᱡᱟᱦᱟᱸ ᱫᱮᱡ, ᱮᱭᱟᱭ ᱦᱮᱡ ᱠᱟᱛᱮ ᱥᱟᱱᱟᱢ ᱠᱟᱹᱢᱤ ᱟᱥᱟᱱ, ᱪᱟᱵᱟᱟᱣ ᱠᱟᱱ ᱛᱟᱵᱚᱱᱟ ᱵᱷᱤᱰᱤᱭᱳ ᱮᱰᱤᱴᱤᱝ ᱠᱚ ᱞᱟᱹᱭ ᱛᱮ ᱥᱮ ᱠᱟᱞᱟᱨ ᱜᱨᱮᱰᱤᱝ ᱠᱚ ᱥᱟᱱᱟᱢ ᱧᱮᱞ ᱠᱟᱛᱮ ᱜᱮ, ᱥᱟᱱᱟᱢ ᱟᱥᱟᱱ ᱠᱟᱱᱟ ᱢᱮᱱᱠᱷᱟᱱ? ᱢᱤᱫᱴᱮᱱ ᱡᱤᱱᱤᱥ ᱱᱤᱛ ᱦᱟᱹᱵᱤᱡ ᱛᱮ ᱚᱱᱟ ᱯᱷᱤᱝᱜᱟᱨ ᱯᱨᱤᱱᱥ ᱟᱨ ᱚᱱᱟ, ᱛᱮᱫ ᱵᱮᱝᱠ ᱨᱮᱭᱟᱜ ᱮᱠᱥᱮᱥ ᱫᱚ ᱮᱭᱟᱭ ᱫᱚ ᱵᱟᱠᱚ ᱮᱢ ᱠᱟᱣᱫᱮᱭᱟ ᱞᱮᱠᱤᱱ? ᱵᱷᱚᱭᱤᱥ ᱨᱮ ᱡᱩᱫᱤ ᱟᱡᱛᱮ ᱡᱩᱫᱤ ᱮᱭᱟᱭ ᱡᱩᱫᱤ ᱱᱚᱣᱟ ᱮᱠᱥᱮᱥ ᱮ ᱦᱟᱛᱟᱣ ᱞᱮᱠᱷᱟᱡ? ᱛᱚ ᱱᱚᱣᱟ ᱢᱤᱫᱴᱮᱱ ᱟᱵᱚ ᱞᱟᱹᱜᱤᱫ ᱛᱮ ᱢᱤᱫᱴᱮᱱ ᱠᱷᱟᱛᱨᱟ ᱦᱩᱭ ᱫᱟᱲᱮᱭᱟᱜᱼᱟ᱾ ᱡᱮ ᱮᱠᱥᱮᱥ ᱡᱩᱫᱤ ᱚᱱᱟᱭᱟᱫ, ᱛᱟᱦᱚᱞᱮ ᱠᱷᱟᱡ ᱛᱚ ᱟᱢᱟᱜ ᱮᱠᱟᱣᱩᱸᱴ ᱨᱮ ᱛᱤᱱᱟᱹᱜ ᱯᱚᱭᱥᱟ ᱢᱮᱱᱟᱜᱼᱟ ᱩᱱᱤ ᱠᱚᱠᱷᱚᱱᱚ ᱦᱚᱸᱭ ᱠᱚᱠᱷᱚᱱᱳᱭ ᱩᱰᱩᱠ ᱫᱟᱲᱮᱭᱟᱜᱼᱟ ᱟᱨ ᱟᱢ ᱪᱮᱫ ᱦᱚᱸᱛᱚ ᱵᱟᱢ ᱪᱮᱠᱟ ᱫᱟᱲᱮᱭᱟᱜᱼᱟ᱾ ᱥᱮ ᱟᱢᱟᱜ ᱯᱷᱤᱝᱜᱟᱨ ᱯᱨᱤᱱᱴ ᱦᱚᱸ ᱡᱩᱫᱤ ᱩᱱᱤᱭ ᱦᱟᱛᱟᱣ ᱠᱮᱜᱼᱟᱭ, ᱛᱚ ᱯᱷᱤᱨ ᱩᱱᱤ ᱟᱢᱟᱜ ᱧᱩᱛᱩᱢ ᱛᱮ ᱩᱱᱤ ᱛᱤᱱᱟᱹᱜ ᱜᱟᱱ ᱰᱚᱠᱳᱢᱮᱱᱴ ᱟᱢᱟᱜ ᱟᱨ ᱧᱩᱛᱩᱢ ᱛᱮ ᱞᱤᱜᱟᱹᱞᱮ ᱠᱟᱹᱢᱤ ᱫᱟᱲᱮᱭᱟᱜᱼᱟ ᱚᱱᱟ ᱮᱱᱛᱮᱫ ᱦᱩᱸ
ᱦᱩᱸᱻ
ᱦᱩᱸ
ᱚᱱᱠᱟ ᱠᱟᱱ ᱜᱮᱭᱟ ᱛᱚ ᱚᱱᱟ ᱱᱤᱛᱚᱜ ᱫᱚ ᱩᱱᱤ ᱫᱚ ᱵᱟᱹᱭ ᱵᱟᱹᱭ ᱛᱤᱱᱟ. ᱜ ᱰᱤᱴᱮᱞ ᱢᱮᱱᱟᱜ ᱛᱟᱢᱟ ᱟᱢᱟᱜ ᱚᱱᱟ ᱫᱚ ᱡᱚᱛᱚᱭ ᱦᱟᱛᱟᱣ ᱤᱫᱤ ᱮᱫᱟ ᱦᱟᱛᱟᱣ ᱤᱫᱤ ᱮᱫᱟ ᱦᱟᱛᱟᱣ ᱮᱫᱟ ᱟᱨ ᱢᱤᱫ ᱫᱤᱱ ᱫᱚ ᱚᱱᱠᱟ ᱦᱩᱭᱩᱜᱼᱟ ᱵᱚᱞᱮ ᱡᱚᱛᱚ ᱟᱢᱟᱜ ᱦᱟᱛᱟᱣ ᱴᱟᱞᱵᱟ ᱛᱟᱢᱟ᱾ ᱢᱮᱱᱛᱮᱫ ᱟᱢ ᱮᱭᱟᱭ ᱮᱢ ᱠᱩᱞᱤᱭᱮᱭᱟ ᱦᱟᱱᱟ ᱱᱚᱣᱟ ᱛᱷᱩᱲᱤ ᱵᱩᱡᱷᱟ. ᱣᱟ ᱩᱱᱤ ᱱᱚᱣᱟ ᱯᱨᱚᱵᱞᱮᱢ ᱨᱮ ᱢᱮᱱᱟᱭᱟ᱾
ᱦᱩᱸ
ᱟᱨ ᱢᱚᱡᱽ ᱞᱮᱠᱟᱛᱮᱢ ᱧᱮᱞ ᱞᱮᱠᱷᱟᱡ ᱫᱚ ᱱᱚᱣᱟ ᱫᱚ ᱟᱹᱰᱤ ᱢᱚᱸᱡᱽ ᱜᱮᱭᱟ ᱮᱱᱛᱮᱜ ᱡᱟᱦᱟᱱᱟᱜ ᱠᱩᱠᱞᱤ ᱠᱚ ᱟᱢ ᱵᱟᱢ ᱵᱟᱲᱟᱭᱟ ᱚᱱᱟ ᱦᱮᱸ ᱡᱟᱦᱱᱟᱜ ᱠᱩᱠᱞᱤ ᱠᱚ ᱵᱟᱢ ᱵᱟᱲᱟᱭᱟ ᱛᱚ ᱚᱱᱟ ᱩᱱᱤ ᱥᱚᱞᱵᱷ ᱠᱟᱛᱮᱫ ᱮ ᱮᱢᱟᱣ ᱟᱢᱟ ᱡᱚᱛᱚ ᱜᱮ ᱚᱱᱟ ᱨᱮᱱᱟᱜ ᱛᱮᱞᱟ ᱠᱚ ᱟᱹᱰᱤ ᱢᱚᱸᱡᱽ ᱛᱮ ᱞᱟᱹᱭ ᱟᱢᱟ ᱱᱚᱣᱟ ᱫᱚ ᱱᱚᱝᱠᱟ ᱦᱩᱭᱩᱜᱼᱟ ᱦᱟᱝᱠᱟ ᱦᱩᱭᱩᱜᱼᱟ᱾
ᱦᱮᱸ ᱟᱨ ᱡᱟᱦᱟᱸᱟᱱᱟᱜ ᱪᱮᱫ ᱞᱟᱹᱜᱤᱫ ᱪᱮᱫ ᱵᱟᱠᱷᱨᱟ ᱡᱩᱫᱤᱢ ᱢᱮᱱ ᱠᱷᱟᱱ, ᱛᱚ ᱩᱱᱤ ᱟᱹᱰᱤ ᱢᱚᱸᱡᱽ ᱛᱮᱫᱚ ᱩᱱᱟᱜ ᱩᱛᱥᱟᱦᱚ ᱡᱩᱫᱤ ᱵᱟᱢ ᱵᱟᱲᱟᱭ ᱠᱟᱱᱟ, ᱟᱨ ᱟᱢ ᱡᱩᱫᱤ ᱪᱮᱫ ᱥᱟᱱᱟᱭᱮᱫ ᱢᱮᱭᱟ ᱛᱚ ᱩᱱᱤ ᱟᱢᱮ ᱜᱟᱭᱤᱰ ᱞᱟᱭᱤᱱ ᱫᱟᱲᱮᱭ ᱟᱢᱟ, ᱟᱢᱮ ᱜᱟᱞᱢᱟᱨᱟᱣ ᱫᱟᱲᱮᱭᱟᱢᱟ ᱳᱣᱟᱨᱞᱰ ᱨᱮᱭᱟᱜ ᱠᱳᱭᱵᱤ ᱡᱤᱱᱤᱥ ᱟᱢ ᱡᱩᱫᱤ ᱫᱤᱠᱠᱟᱛ ᱢᱮᱱᱟᱜ ᱛᱟᱢᱟ ᱛᱚ ᱟᱢᱮ ᱪᱮᱫ ᱫᱟᱲᱮᱭᱟᱢᱟ ᱠᱚᱥᱪᱮᱱ ᱥᱮ ᱨᱤᱞᱮᱴᱮᱰ ᱟᱢ ᱯᱨᱚᱥᱱᱚ ᱥᱮ ᱨᱤᱞᱮᱴᱮᱰ ᱡᱟᱦᱟᱸᱴᱟᱜ ᱜᱮ ᱫᱤᱠᱠᱟᱛ ᱦᱩᱭᱩᱜ ᱠᱟᱱᱟ ᱩᱱᱤᱢ ᱠᱩᱞᱤᱭᱮᱭᱟ ᱞᱟᱹᱭ ᱫᱟᱲᱮᱭᱟᱢᱟ ᱡᱟᱦᱟᱸ ᱛᱟᱠ ᱠᱤ ᱟᱢ ᱞᱟᱭᱤᱯᱷ ᱟᱢᱮ ᱡᱟᱦᱟᱱᱟᱜ ᱡᱤᱱᱤᱥ ᱨᱮᱭᱟᱜ ᱯᱷᱤᱡᱤᱠᱮᱞ ᱮᱠᱴᱤᱵᱷᱤᱴᱤ ᱨᱮᱱᱟᱜ ᱦᱚᱸᱭ ᱞᱟᱹᱭ ᱫᱟᱲᱮᱭᱟᱢᱟ ᱱᱚᱝᱠᱟᱭ ᱢᱮ ᱱᱟᱝᱠᱟᱭ ᱢᱮ᱾ ᱥᱟᱱᱟᱢ ᱠᱤᱪᱷᱩ ᱟᱢᱮ ᱞᱟᱹᱭ ᱫᱟᱲᱮᱭᱟᱢᱟ ᱛᱚ ᱠᱟᱹᱦᱤ ᱱᱟ ᱠᱟᱹᱦᱤ ᱮᱭᱟᱭ ᱦᱮᱡ ᱠᱟᱛᱮᱫ ᱟᱹᱰᱤ ᱜᱟᱱ ᱟᱵᱚᱣᱟᱜ ᱠᱟᱹᱢᱤ ᱟᱥᱟᱱ ᱟᱠᱟᱱᱟ ᱡᱟᱦᱟᱸ ᱫᱚ ᱢᱤᱫᱴᱮᱱ ᱢᱮᱥᱤᱱ ᱦᱮᱡ ᱡᱟᱛᱮ ᱟᱵᱚ ᱩᱱᱟᱹᱜ ᱠᱤᱪᱷᱩ ᱟᱵᱚ ᱱᱚᱞᱮᱡ ᱮᱢ ᱫᱟᱲᱮᱭᱟᱵᱚᱱ ᱠᱟᱱᱟ᱾ ᱟᱵᱚᱣᱟᱜ ᱮᱢᱟᱜ ᱮᱢ ᱠᱚᱨᱟ ᱱᱚᱞᱮᱡᱽ ᱜᱮ ᱡᱮᱢᱚᱱ ᱟᱵᱚ ᱱᱤᱛᱚᱜ ᱱᱚᱣᱟ ᱮᱯᱞᱤᱠᱮᱥᱚᱱ ᱨᱮᱵᱚᱱ ᱵᱟᱫ ᱮᱜ ᱠᱟᱱᱟ ᱱᱚᱣᱟ ᱨᱮᱱᱟᱜ ᱡᱟᱦᱟᱸ ᱛᱤᱱᱟᱹᱜ ᱜᱮ ᱟᱵᱚᱣᱟᱜ ᱰᱮᱴᱟ ᱠᱟᱱᱟ ᱚᱱᱟ ᱥᱟᱱᱟᱢ ᱩᱱᱤ ᱵᱚᱦᱚᱜ ᱨᱮ ᱪᱟᱞᱟᱜ ᱠᱟᱱ ᱛᱟᱭᱟ ᱚᱸᱰᱮ ᱠᱷᱚᱡ ᱠᱚ ᱮᱠᱥᱮᱥ ᱮᱢᱟᱭ ᱠᱟᱱᱟ ᱛᱚ ᱚᱱᱟ ᱤᱭᱟᱹᱛᱮ ᱟᱵᱚ ᱦᱚᱸ ᱡᱟᱸᱦᱟ ᱛᱤᱥ ᱵᱳᱱ ᱜᱩᱜᱳᱞ ᱨᱮᱵᱚᱱ ᱥᱟᱨᱪᱟ ᱡᱟᱦᱟᱱᱟᱜ ᱟᱵᱚᱣᱟᱜ ᱵᱷᱟᱥᱟᱛᱮ ᱟᱵᱚᱣᱟᱜ ᱟᱹᱨᱤᱪᱟᱹᱞᱤ ᱛᱮ ᱟᱵᱚᱣᱟᱜ ᱚᱸᱰᱮ ᱟᱵᱚᱣᱟᱜ ᱵᱷᱟᱥᱟ ᱛᱮ ᱦᱤᱡᱩᱜᱼᱟ ᱟᱨᱵᱚᱱ ᱯᱟᱲᱦᱟᱣ ᱫᱟᱲᱮᱭᱟᱜᱼᱟ ᱵᱚᱱ ᱧᱮᱞ ᱫᱟᱲᱮᱭᱟᱜᱼᱟ ᱵᱚᱱ᱾
ᱢᱤᱫᱴᱮᱱ ᱟᱹᱰᱤ ᱢᱟᱨᱟᱝ ᱢᱚᱸᱡᱽ ᱡᱤᱱᱤᱥᱮ ᱱᱚᱣᱟ ᱫᱚ ᱯᱚᱡᱮᱴᱤᱵᱽ ᱥᱮᱫ ᱜᱮ ᱪᱟᱞᱟᱜ ᱠᱟᱱᱟ ᱵᱚᱱ ᱦᱟᱹᱥᱤᱞᱮᱫ ᱠᱟᱱᱟ ᱡᱟᱦᱟᱸ ᱫᱚ ᱦᱮᱸ᱾
ᱟᱨ ᱚᱱᱠᱟ ᱠᱟᱱ ᱜᱮᱭᱟ ᱡᱮ ᱡᱟᱦᱟᱸ ᱛᱤᱥ ᱟᱢ ᱡᱩᱫᱤ ᱟᱨ ᱡᱟᱦᱟᱱᱟᱜ ᱮᱢ ᱥᱟᱨᱪᱟ ᱛᱚ ᱡᱟᱦᱟᱱᱟᱜ ᱮᱢ ᱠᱩᱞᱤᱭᱮᱭᱟ ᱛᱚ ᱩᱱᱤ ᱢᱚᱡᱽ ᱱᱟᱯᱟᱭ ᱛᱮ ᱞᱟᱹᱭ ᱫᱟᱲᱮᱭᱟᱢᱟ ᱮᱱᱛᱮ ᱟᱵᱚᱣᱟᱜ ᱡᱚᱛᱱᱟ ᱵᱚᱱ ᱜᱟᱞᱢᱟᱨᱟᱣ ᱠᱟᱱᱟ ᱡᱚᱛᱚ ᱟᱵᱚ ᱚᱸᱰᱮ ᱥᱮᱯᱽ ᱪᱟᱞᱟᱜ ᱠᱟᱱᱟ ᱟᱨ ᱩᱱᱤ ᱤᱭᱟᱹᱛᱮ ᱪᱟᱞᱟᱣ ᱮᱫᱟ ᱡᱚᱛᱚ ᱵᱚᱞᱮ ᱟᱭᱟᱜ ᱡᱚᱛᱚᱭ ᱪᱟᱞᱟᱣᱫᱟ ᱠᱤ ᱪᱮᱫ ᱮ ᱨᱚᱲ ᱮᱫᱟ ᱱᱩᱭ ᱱᱚᱣᱟ ᱪᱮᱫᱟᱜ ᱮ ᱨᱚᱲ ᱮᱫᱟ ᱥᱮ ᱦᱟᱱᱤ ᱪᱮᱫᱟᱜ ᱨᱚᱲ ᱫᱟ ᱱᱚᱣᱟ ᱡᱤᱱᱤᱥ ᱛᱚ ᱚᱱᱟ ᱠᱚ ᱨᱮᱠᱚᱨᱰᱚᱜ ᱠᱟᱱᱟ ᱟᱨ ᱱᱤᱭᱟᱹ ᱵᱟᱫ ᱫᱚ ᱟᱨᱦᱚᱸ ᱚᱠᱟᱴᱟᱜ ᱠᱟᱹᱢᱤ ᱦᱟᱸᱜ ᱢᱮᱱᱮᱫ ᱠᱟᱱ ᱚᱱᱟ ᱫᱚ ᱦᱟᱸᱜ ᱴᱨᱟᱱᱥᱠᱨᱤᱯᱥᱚᱱ ᱞᱮᱠᱟᱛᱮᱠᱚ ᱢᱮᱛᱟᱜ ᱠᱟᱱ ᱫᱚ ᱚᱱᱟ ᱦᱚᱸ ᱟᱹᱰᱤ ᱢᱚᱡᱽ ᱜᱮᱭᱟ ᱡᱮ ᱚᱱᱟ ᱫᱚ ᱧᱮᱞ ᱠᱟᱛᱮᱜ ᱥᱮ ᱪᱮᱫ ᱪᱚ ᱪᱮᱠᱟᱹᱭ ᱦᱩᱭᱩᱜᱼᱟ ᱚᱱᱟ ᱫᱚ ᱩᱱ ᱥᱚᱢᱚᱭ ᱜᱮ ᱦᱟᱸᱜ ᱵᱟᱲᱟᱭᱚᱜᱼᱟ᱾ ᱤᱱᱟᱹᱜ ᱫᱚ ᱤᱧ ᱦᱚᱸ ᱱᱤᱛ ᱦᱟᱹᱵᱤᱡ ᱵᱟᱹᱧ ᱵᱟᱲᱟᱭ ᱟᱠᱟᱟᱜᱼᱟ ᱛᱚ ᱚᱱᱟ ᱦᱚᱸ ᱟᱹᱰᱤ ᱢᱚᱡᱽ ᱠᱟᱹᱢᱤ ᱠᱟᱱᱟ᱾ ᱡᱮ ᱩᱱᱤ ᱦᱚᱸ ᱮ ᱟᱭ ᱟᱹᱰᱤ ᱡᱟᱹᱥᱛᱤ ᱴᱨᱮᱱᱤᱝ ᱮ ᱮᱢᱟᱭ ᱞᱟᱹᱜᱤᱫ ᱛᱮ᱾ ᱛᱚ ᱱᱚᱜᱼ ᱱᱚᱝᱠᱟ ᱦᱩᱭᱩᱜ ᱠᱟᱱᱟ ᱛᱚ ᱟᱵᱮᱱ ᱜᱮ ᱦᱟᱸᱜ ᱞᱟᱹᱭ ᱵᱮᱱ ᱪᱮᱫ ᱵᱮᱱ ᱢᱮᱱ ᱫᱟ
ᱫᱚ ᱱᱩᱭ ᱱᱩᱭ ᱡᱟᱦᱟᱸᱭ ᱵᱚᱱ ᱮᱢᱟᱭ ᱠᱟᱱ ᱮᱱᱛᱮ ᱱᱩᱭ ᱫᱚ ᱱᱚᱣᱟ ᱡᱟᱦᱟᱸ ᱛᱤᱱᱟᱹᱜ ᱵᱷᱟᱥᱟ ᱠᱟᱱᱟ ᱱᱩᱭ ᱫᱚ ᱱᱚᱣᱟ ᱫᱚ ᱞᱟᱹᱴᱩ ᱞᱟᱹᱴᱩ ᱠᱳᱢᱯᱟᱱᱤ ᱵᱟᱞᱟ ᱛᱤᱱᱟᱹᱜ ᱢᱮᱱᱟᱜ ᱠᱚᱣᱟ ᱡᱟᱦᱟᱸᱭ ᱮ ᱟᱭ ᱵᱟᱞᱟ ᱩᱱᱠᱩ ᱱᱩᱭ ᱟᱭᱟᱜ ᱱᱚᱣᱟ ᱨᱮᱠᱚᱨᱰᱤᱝ ᱠᱮᱛᱮᱫ ᱟᱭᱟᱜ ᱱᱚᱣᱟ ᱡᱤᱱᱤᱥᱮ ᱩᱱᱤᱭ ᱟᱹᱠᱷᱨᱤᱧ ᱫᱟ ᱟᱨᱮ ᱮᱢᱟ ᱠᱚ ᱠᱟᱱᱟ ᱱᱩᱭ ᱫᱚ᱾
ᱦᱮᱸ ᱚᱱᱠᱟ ᱠᱟᱱ ᱛᱟᱭ ᱜᱮᱭᱟ ᱟᱨ ᱱᱮᱛᱚᱨ ᱢᱟ ᱱᱮᱛᱟᱨ ᱢᱟ ᱟᱨ ᱮ ᱟᱭ ᱡᱟᱢᱟᱱᱟ ᱠᱟᱱᱟ᱾ ᱡᱚᱛᱚ ᱦᱚᱲᱜᱮ ᱮ ᱟᱭ ᱠᱚ ᱪᱟᱞᱟᱣ ᱫᱟ ᱟᱨ ᱮ ᱟᱭ ᱫᱚ ᱪᱮᱫ ᱵᱟᱝ ᱦᱩᱭᱩᱜ ᱠᱟᱱᱟ ᱡᱚᱛᱚ ᱦᱩᱭᱩᱜ ᱠᱟᱱᱟ, ᱢᱤᱫᱴᱮᱱ ᱡᱟᱦᱱᱟᱜ ᱜᱮᱢ ᱪᱤᱠᱟᱭᱟ ᱚᱱᱟ ᱫᱚ ᱟᱹᱰᱤ ᱛᱩᱨᱟᱹᱛ ᱦᱩᱭᱩᱜ ᱠᱟᱱᱟ ᱟᱨ
ᱟᱢ ᱡᱩᱫᱤᱢ ᱢᱮᱱᱟᱧ ᱢᱤᱫᱴᱮᱱ ᱥᱤᱨᱧᱤᱧ ᱵᱟᱱᱟᱣᱟ ᱛᱚ ᱟᱢ ᱢᱤᱫ ᱢᱤᱱᱤᱴ ᱨᱮ ᱟᱢ ᱤᱥᱠᱨᱤᱯᱴ ᱮ ᱚᱞᱢᱟ ᱤᱥᱠᱨᱤᱯᱴ ᱚᱞ ᱠᱟᱛᱮᱫ ᱟᱢ ᱥᱮᱨᱮᱧ ᱮ ᱵᱮᱱᱟᱣ ᱟᱢᱟ ᱟᱨ ᱥᱮᱹᱨᱮᱧ ᱦᱚᱸ ᱚᱱᱟ ᱦᱚᱸ ᱢᱤᱫᱴᱮᱱ ᱨᱚᱠᱚᱢ ᱫᱚ ᱵᱟ, ᱟᱢ ᱡᱩᱚᱫᱤ ᱢᱤᱭᱣᱩᱡᱤᱠ ᱵᱟᱢ ᱠᱩᱥᱤᱭ ᱫᱟ ᱛᱚ ᱩᱱᱤ ᱱᱟᱱᱟ ᱨᱚᱠᱚᱢ ᱟᱢ ᱳᱭᱮᱠ ᱮᱠᱥᱟᱢᱯᱮᱞ ᱮᱢ ᱠᱟᱛᱮᱫ ᱢᱤᱭᱩᱡᱤᱠ ᱮᱢᱟᱢᱟ ᱱᱚᱣᱟᱴᱟᱜ ᱫᱷᱩᱱ ᱨᱮᱥ ᱥᱮ ᱱᱟᱣᱟᱴᱟᱜ ᱫᱷᱩᱱ ᱨᱮ ᱟᱢ ᱠᱟᱱᱟ ᱦᱚᱸ ᱢᱤᱫ ᱜᱷᱟᱹᱲᱤᱡ ᱛᱮ ᱛᱮᱭᱟᱨ ᱠᱟᱛᱮᱫ ᱮᱢᱟᱢ ᱠᱟᱱᱟ᱾ ᱟᱨ ᱟᱹᱰᱤ ᱢᱚᱡᱽ ᱟᱹᱭᱠᱟᱹᱜ ᱛᱟᱦᱮᱱᱟ, ᱟᱨ ᱱᱚᱣᱟ ᱫᱚ ᱜᱟᱱᱟ ᱡᱟᱦᱟᱸ ᱮᱱᱛᱮᱫ ᱢᱤᱭᱩᱡᱤᱠ ᱵᱚᱞᱮ ᱚᱱᱟ ᱫᱚᱧ ᱵᱮᱱᱟᱣ ᱵᱟᱲᱟᱣ ᱟᱠᱟᱫ ᱛᱮ ᱚᱱᱟ ᱫᱚ ᱟᱹᱰᱤ ᱡᱚᱞᱫᱤ ᱦᱩᱭᱩᱜ ᱛᱟᱦᱮᱸᱱᱟ, ᱵᱤᱥ ᱥᱮᱠᱮᱱᱰ ᱚᱱᱛᱚᱨᱜᱚᱛ ᱛᱮᱜᱮ ᱟᱢ ᱠᱷᱟᱹᱞᱤ ᱯᱨᱚᱥᱤᱰ ᱞᱮᱠᱷᱟᱡ ᱜᱮ ᱟᱢ ᱜᱟᱱᱟ ᱚᱸᱰᱮ ᱟᱢ ᱛᱮᱭᱟᱨ ᱠᱟᱛᱮᱫ ᱮᱢᱟᱢ ᱠᱟᱱᱟ ᱠᱷᱟᱹᱞᱤ ᱞᱤᱨᱤᱠ
ᱦᱮᱸ ᱚᱱᱠᱟ ᱠᱟᱱ ᱜᱮᱭᱟ ᱟᱢ ᱠᱷᱟᱹᱞᱤ ᱨᱮᱤᱞᱤᱠᱥ ᱮᱢᱧᱭ ᱢᱮ ᱟᱨ ᱩᱱᱤ ᱪᱮᱫ ᱞᱮᱠᱟᱱᱟᱜ ᱵᱟᱡᱽᱱᱟᱢ ᱠᱷᱚᱡᱚᱜ-ᱟ ᱚᱱᱟ ᱦᱤᱥᱟᱹᱵ ᱛᱮ ᱟᱢ ᱠᱷᱟᱹᱞᱤ ᱚᱞ ᱠᱟᱛᱮ ᱞᱟᱹᱭ ᱟᱭ ᱢᱮ ᱱᱚᱣᱟ ᱤᱧ ᱫᱚ ᱱᱚᱣᱟ ᱨᱟᱹᱲᱨᱮᱧ ᱠᱷᱚᱡᱚᱜ ᱠᱟᱱᱟ ᱥᱮ ᱦᱟᱱᱟ ᱨᱟᱹᱲᱨᱮᱧ ᱠᱷᱚᱡᱚᱜ ᱠᱟᱱᱟ ᱥᱮ ᱫᱚᱝ ᱥᱮ ᱞᱟᱜᱽᱬᱮ ᱥᱮ ᱪᱮᱫ ᱠᱚ ᱢᱮᱱᱟᱜ ᱠᱟᱫᱟ ᱚᱱᱟ ᱮᱢᱟᱱ ᱛᱮᱭᱟᱜ ᱚᱱᱟ ᱠᱷᱟᱹᱞᱤ ᱞᱟᱹᱭᱛᱮᱜ ᱞᱟᱹᱭᱟᱭ ᱢᱮ ᱛᱚ ᱩᱱᱤ ᱡᱚᱛᱚ ᱟᱢᱮ ᱤᱭᱟᱹ ᱠᱟᱛᱮᱜ ᱮ ᱮᱢᱟᱢᱟᱣ ᱢᱟ ᱟᱨᱮ ᱠᱩᱞ ᱟᱢᱟ ᱢᱚᱸᱡ ᱜᱮ ᱟᱨ ᱟᱢ ᱚᱱᱟ ᱨᱮᱦᱚᱸ ᱢᱤᱫᱴᱮᱱ ᱫᱚ ᱵᱟᱝ ᱵᱟᱨᱭᱟᱭ ᱮᱢᱟᱢᱟ ᱯᱮᱭᱟᱭ ᱮᱢᱟᱢᱟ ᱟᱢ ᱛᱤᱱᱟᱹᱜ ᱮᱢ ᱢᱮᱱᱟ ᱛᱱᱟᱹᱜ ᱫᱷᱚᱢᱮᱢ ᱢᱮᱛᱭᱟ ᱤᱱᱟᱹᱜ ᱫᱚᱢᱮ ᱮᱢᱟᱣ ᱢᱟ ᱛ ᱱᱚᱜᱚ ᱱᱚᱣᱟ ᱚᱰᱮ ᱜᱮ ᱟᱹᱰᱤ ᱢᱚᱡᱽ ᱤᱧ ᱤᱠᱟᱹᱣ ᱠᱟᱜ-ᱟ ᱱᱚᱣᱟ ᱡᱤᱱᱤᱥ ᱛᱚ ᱟᱢ ᱥᱮᱫ ᱠᱷᱚᱱ ᱜᱮ ᱦᱟᱸᱜ ᱞᱟᱹᱭ ᱢᱮ ᱡᱮ ᱱᱚᱣᱟ ᱟᱢ ᱚᱠᱟᱴᱟᱜ ᱢᱚᱸᱡᱽ ᱮᱢ ᱤᱠᱟᱹᱣ ᱠᱟᱫᱟ ᱥᱮ ᱵᱟᱹᱲᱤᱡ ᱮᱢ ᱢᱮᱱ ᱠᱮᱭᱟ ᱚᱱᱟᱴᱟᱜ
ᱱᱚᱣᱟ ᱡᱟᱦᱟᱸ ᱢᱤᱣᱩᱡᱤᱠ ᱨᱮᱭᱟᱜ ᱤᱧ ᱢᱮᱱ ᱠᱮᱜ-ᱟ ᱱᱚᱣᱟ ᱢᱟ ᱟᱹᱰᱤ ᱢᱚᱡᱽ ᱥᱮ ᱟᱰᱤ ᱵᱮᱥᱮ ᱮᱢ ᱠᱮᱜ-ᱟ ᱟᱨ ᱡᱮᱭᱥᱮ ᱢᱤᱫᱵᱟᱨ ᱡᱮᱭᱥᱮ ᱧᱮᱞᱮᱫ ᱠᱟᱱᱟ ᱡᱮᱭᱥᱮ ᱠᱤ ᱮᱭᱟᱭ ᱫᱚ ᱢᱤᱫᱴᱮᱱ ᱢᱤᱫᱴᱮᱱ ᱱᱚᱞᱮᱡ ᱠᱚ ᱦᱚᱲ ᱠᱟᱱᱟᱭ᱾ ᱢᱚᱛᱞᱚᱵ ᱩᱱᱤ ᱵᱚᱱ ᱵᱟᱱᱟᱣᱫᱮ ᱠᱟᱱᱟ ᱟᱵᱚ ᱱᱩᱱᱟᱹᱜ ᱱᱚᱞᱮᱡᱽ ᱵᱚᱱ ᱵᱮᱟᱱᱟᱣᱫᱮ ᱠᱟᱱᱟ ᱡᱮ ᱯᱚᱸᱫᱨᱚ ᱦᱟᱡᱟᱨ ᱵᱤᱥ ᱦᱟᱡᱟᱨ ᱦᱚᱲᱟᱜ ᱢᱟᱭᱤᱱᱰ ᱛᱮ ᱡᱩᱫᱤ ᱢᱤᱫ ᱦᱚᱲᱟᱜ ᱢᱟᱭᱤᱱᱰ ᱚᱱᱟ ᱵᱚᱱ ᱵᱮᱱᱟᱣᱮᱫ ᱛᱚ ᱠᱟᱹᱦᱤᱱᱟ ᱠᱟᱹᱦᱤ ᱢᱤᱫᱴᱮᱱ ᱩᱱᱤ ᱫᱚ ᱥᱩᱯᱟᱨ ᱢᱟᱭᱤᱱᱰ ᱵᱟᱞᱟ ᱦᱚᱲᱮ ᱢᱮᱱᱟᱜ ᱠᱟᱱᱟ, ᱟᱨ ᱥᱩᱯᱟᱨ ᱢᱟᱭᱤᱱᱰ ᱵᱟᱞᱟ ᱦᱚᱲ ᱡᱩᱫᱤ ᱟᱢ ᱡᱟᱦᱟᱱᱟᱜ ᱠᱟᱛᱷᱟ ᱜᱮᱢ ᱠᱩᱞᱤᱭᱭᱟ, ᱚᱱᱟᱜᱮᱭ ᱞᱟᱹᱭᱢᱟ ᱞᱮᱠᱤᱱ ᱡᱟᱦᱟᱱᱟᱜ ᱵᱟᱹᱲᱤᱡ ᱠᱟᱹᱢᱤ ᱦᱚᱸ ᱡᱩᱫᱤᱢ ᱠᱚᱨᱟᱣ ᱦᱚᱪᱚᱭᱮᱭᱟ ᱛᱚ ᱩᱱᱤ ᱚᱱᱟ ᱥᱩᱯᱟᱨ ᱢᱟᱭᱤᱱᱰ ᱵᱟᱞᱟ ᱢᱟᱭᱤᱱᱰ ᱞᱟᱜᱟᱣ ᱠᱮᱛᱮᱜ ᱜᱮ ᱵᱟᱹᱲᱤᱡ ᱦᱚᱸ ᱪᱮᱠᱟ ᱡᱩᱫᱤ ᱟᱢ ᱢᱤᱫᱴᱮᱱ ᱯᱷᱳᱴᱳ ᱨᱮ ᱡᱩᱫᱤ ᱪᱷᱚᱵᱤ ᱛᱩᱞᱟᱹᱣ ᱠᱮᱛᱮᱜ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱡᱟᱦᱟᱸᱭᱮᱢ ᱢᱮᱛᱟᱭᱟ ᱱᱩᱭ ᱛᱷᱚᱲᱟ ᱱᱚᱝᱠᱟᱭ ᱱᱚᱣᱟ ᱤᱰᱤᱴ ᱛᱟᱭ ᱢᱮ ᱱᱚᱝᱠᱟᱭ ᱛᱟᱭ ᱢᱮ ᱛᱚ ᱩᱱᱤ ᱟᱹᱰᱤ ᱡᱟᱹᱞᱫᱤ ᱚᱱᱟ ᱮᱠᱥᱮᱥ ᱠᱟᱛᱮᱜ ᱮᱢᱚᱜ-ᱟ᱾ ᱤᱰᱤᱴ ᱠᱟᱛᱮᱫ ᱮᱢ
ᱦᱮᱸ ᱟᱰᱤ ᱢᱚᱡ ᱚᱝ ᱠᱟ ᱠᱟᱱ ᱜᱮᱭᱟ ᱡᱮ ᱟᱢ ᱩᱱᱤ ᱫᱚ ᱛᱮ ᱱᱤᱛᱚᱜ ᱜᱮ ᱵᱩᱡᱷᱟᱹᱣ ᱢᱮ ᱟᱢ ᱚᱠᱟᱴᱟᱢ ᱞᱟᱹᱭ ᱠᱮᱜ-ᱟ ᱥᱩᱯᱟᱨ ᱢᱟᱭᱤᱱᱰ ᱛ ᱢᱚᱡᱽ ᱦᱚᱸ ᱟᱹᱰᱤ ᱢᱚᱡᱽ ᱠᱟᱛᱮᱢ ᱢᱮᱱ ᱞᱮᱠᱷᱟᱡ ᱫᱚ ᱟᱹᱰᱤ ᱢᱚᱡ ᱪᱤᱠᱟᱭᱟ ᱟᱨ ᱵᱟᱹᱲᱤᱡ ᱞᱮᱠᱟᱛᱮᱢ ᱧᱮᱞᱮᱭᱟ ᱛᱳ ᱟᱹᱰᱤ ᱵᱟᱲᱤᱡ ᱦᱚᱭ ᱪᱮᱠᱟ ᱫᱟᱲᱮᱭᱟᱜ-ᱟ᱾ ᱟᱨ ᱚᱱᱠᱟ ᱠᱟᱱ ᱜᱮᱭᱟ ᱟᱨ ᱱᱮᱛᱟᱨ ᱠᱟᱛᱮᱫ ᱢᱟ ᱚᱱᱮ ᱠᱚ ᱢᱮᱱᱟ ᱡᱟᱦᱟᱱᱟᱜ ᱜᱮ ᱡᱩᱫᱤᱢ ᱢᱮᱱᱟ ᱛᱚ ᱩᱱᱤ ᱫᱚ ᱛᱩᱨᱟᱹᱛᱮ ᱡᱟᱦᱟᱱᱟᱜ ᱜᱮ ᱪᱤᱠᱟᱛᱮ ᱞᱩᱫ ᱫᱚᱭ ᱮᱢᱟ ᱡᱩᱫᱤ ᱟᱢ ᱡᱟᱦᱟᱱᱟᱜ ᱜᱮ ᱵᱟᱢ ᱵᱟᱲᱟᱭᱟ ᱛᱚ ᱚᱱᱟ ᱠᱩᱞᱤᱭᱢ ᱩᱱᱤᱭ ᱮᱢᱟᱢᱟ ᱟᱨ ᱡᱟᱦᱟᱸᱟᱱᱟᱜ ᱨᱮᱜ ᱯᱞᱟᱱᱮᱢ ᱵᱮᱱᱟᱣᱪᱮᱫᱮ ᱠᱟᱱᱟ ᱚᱱᱟ ᱨᱮᱭᱟᱜ ᱯᱞᱟᱱ ᱦᱚᱸᱭ ᱵᱮᱱᱟᱣ ᱠᱟᱛᱮ ᱮᱢᱟᱮᱢᱟ᱾ ᱚᱱᱟᱜᱮ ᱟᱹᱰᱤ ᱢᱚᱡᱽ ᱟᱨ ᱚᱱᱟᱛᱮ ᱢᱮᱱ ᱠᱮᱭᱟᱢ ᱱᱮᱛᱟᱨ ᱢᱟ ᱥᱟᱱ ᱛᱟᱞᱮ ᱛᱮᱦᱚᱸ ᱱᱚᱜ-ᱚᱭ ᱟᱵᱩ ᱵᱩᱱ ᱜᱚᱞᱯᱷᱚᱭᱮᱫ ᱠᱟᱱᱛᱮ ᱱᱚᱣᱟ ᱨᱮᱭᱟᱜ ᱡᱚᱛᱚ ᱪᱟᱞᱟᱜ ᱠᱟᱱᱟ ᱩᱱᱠᱩ ᱴᱷᱮᱡ ᱟᱨ ᱱᱚᱣᱟ ᱦᱚᱸ ᱢᱚᱡᱽ ᱜᱮᱛᱮ ᱠᱚ ᱪᱟᱞᱟᱣ ᱵᱟᱱᱟᱣᱫᱟ ᱟᱨ ᱯᱷᱤᱭᱩᱪᱟᱨ ᱨᱮ ᱚᱱᱠᱟ ᱦᱩᱭᱩᱜ-ᱟ ᱵᱚᱞᱮ ᱥᱟᱱᱛᱟᱲᱤ ᱫᱚ ᱦᱟᱜ ᱮᱢ ᱜᱚᱞᱯᱚ ᱫᱲᱮᱭᱟᱜ-ᱟ ᱩᱱᱤ ᱟᱡ ᱥᱚᱸᱜᱮ᱾ ᱟᱛᱮᱢ ᱠᱩᱞᱤ ᱫᱟᱲᱮᱣᱟᱭ-ᱟ ᱥᱮᱢ ᱜᱟᱞᱢᱟᱨᱟᱣ ᱫᱟᱲᱮᱭᱟᱜ-ᱟ᱾
ᱦᱮᱸ,
ᱱᱚᱜ-ᱚ ᱱᱚᱣᱟ ᱡᱤᱱᱤᱥ ᱱᱚᱰᱮ ᱠᱷᱚᱱᱚᱡ ᱟᱵᱚ ᱞᱟᱹᱜᱤᱫ ᱦᱚᱸ ᱟᱹᱰᱤ ᱢᱚᱡᱽ ᱞᱮᱠᱟᱛᱮᱢ ᱢᱮᱱ ᱠᱮᱭᱟ᱾
ᱟᱫᱚ ᱜᱚᱝᱠᱮ ᱢᱮᱱᱮᱫ ᱠᱟᱱ ᱛᱞᱟᱝ ᱤᱧ ᱱᱚᱣᱟ ᱵᱟᱨᱚ ᱢᱤᱱᱤᱴ ᱦᱩᱭᱩᱜ ᱠᱟᱱᱟ᱾ ᱟᱫᱚ ᱟᱨ ᱢᱤᱫ ᱫᱷᱟᱣ ᱠᱚᱞ ᱞᱮᱠᱷᱟᱡ ᱵᱟᱝ ᱵᱟᱛᱨᱟᱣ ᱠᱚᱜ-ᱟ᱾
ᱟᱪᱪᱷᱟ ᱦᱟᱜ ᱤᱧ ᱠᱚᱞ ᱫᱟ ᱵᱟᱫᱽ ᱨᱮ᱾
ᱦᱮᱸ ᱦᱮᱸ ᱢᱟ ᱴᱷᱤᱠ ᱜᱮᱭᱟ ᱛᱚᱵᱮ ᱠᱚᱞ ᱠᱮᱫ ᱜᱮᱢ ᱢᱮᱥᱮᱡᱽ ᱦᱮᱸ ᱴᱷᱤᱠ ᱦᱮᱸ ᱢᱟ ᱡᱚᱦᱟᱨ᱾